ᱤᱧᱟ ᱨᱚᱲ
ᱦᱳᱭ ᱟᱸᱡᱚᱢᱚᱜ ᱠᱟᱱᱟ᱾
ᱦᱩᱸ
ᱪᱮᱫ ᱠᱚᱢ ᱪᱤᱠᱟᱹᱭᱮᱫᱟ ᱱᱤᱛᱚᱜ ᱫᱚ?
ᱪᱮᱫ ᱠᱚᱜᱮ ᱵᱟᱝ ᱱᱚᱜ-ᱚᱭ ᱡᱚᱢ ᱵᱟᱲᱟ ᱠᱟᱛᱮᱜ ᱤᱧ ᱫᱩᱲᱩᱵ ᱟᱠᱟᱱᱟ᱾
ᱚ ᱦᱳᱭᱛᱳ ᱤᱧ ᱦᱚᱸ ᱠᱟ ᱤᱧ ᱦᱩᱸᱧ ᱫᱩᱲᱩᱜ ᱟᱠᱟᱱᱟ᱾
ᱟᱨ ᱡᱚᱢ ᱵᱟᱲᱟ ᱦᱩᱭᱱᱟ ᱥᱮ ᱵᱟᱝ?
ᱡᱚᱢ ᱠᱚᱫᱚ ᱵᱟᱝ ᱦᱩᱭ ᱠᱟᱱᱟ ᱛᱤᱦᱤᱧ ᱫᱚ ᱡᱤᱞ ᱞᱮ ᱩᱛᱩᱭ ᱫᱟ ᱛᱚ, ᱛᱚ ᱚᱱᱟ ᱦᱩᱭᱩᱜ ᱛᱮ ᱱᱟᱥᱮᱱᱟᱜ ᱤᱡᱟᱹ ᱚᱠᱛᱚ ᱞᱟᱜᱟᱜ ᱠᱟᱱᱟ᱾
ᱦᱩᱸ ᱦᱩᱸ ᱟᱨ ᱛᱟᱦᱚᱞᱮ
ᱟᱨ ᱦᱮᱸ
ᱞᱟᱹᱭ ᱢᱮ?
ᱚ ᱵᱚᱞᱤ ᱟᱹᱭᱟᱢ ᱫᱤᱠᱩᱣᱟᱜ ᱥᱮ ᱪᱮᱜᱼᱤᱧ ᱟᱸᱡᱚᱢ ᱮᱫᱟ ᱜᱟᱯᱟ ᱪᱮᱫ ᱠᱚ ᱠᱟᱱ ᱛᱟᱠᱚᱣᱟ ᱟᱯᱮᱥᱮᱫ ᱚᱱᱟ ᱠᱩᱞᱤᱭᱮ ᱢᱮᱞᱟ ᱠᱚᱠᱚ ᱫᱩᱲᱩᱵ ᱜᱮᱭᱟ?
ᱦᱮᱸ ᱫᱤᱠᱩᱣᱟᱜ ᱚᱱᱟ ᱢᱟᱢ ᱵᱩᱡᱷᱟᱹᱣ ᱫᱟᱲᱮᱭᱟᱜ ᱡᱟᱦᱟᱸ ᱫᱚ ᱫᱤᱠᱩ ᱫᱚᱠᱚ ᱢᱮᱱᱫᱟ ᱨᱚᱛᱷ ᱢᱮᱱᱠᱷᱟᱱ ᱟᱵᱚ ᱥᱟᱱᱛᱟᱲ ᱫᱚ ᱚᱱᱟ ᱫᱚ ᱵᱟᱝᱵᱚ ᱞᱟᱹᱭ ᱜᱮᱭᱟ ᱦᱮᱸ ᱥᱮ ᱚᱱᱟ ᱫᱚ ᱡᱮᱦᱮᱛᱩ ᱫᱤᱠᱩᱣᱟᱜ ᱠᱟᱱᱟ ᱥᱮᱦᱮᱛᱩ ᱟᱫᱚ ᱦᱮᱸ ᱢᱮᱞᱟ ᱫᱚ ᱦᱩᱭᱩᱜ ᱜᱮᱭᱟ ᱛᱚᱠᱷᱚᱱ ᱟᱫᱚ ᱚ ᱜᱚᱴᱟ ᱫᱚ ᱵᱟᱝ ᱦᱩᱭᱩᱜᱼᱟ ᱚᱱᱠᱟ ᱢᱮᱞᱟ ᱢᱮᱱᱛᱮᱫᱚ ᱚᱱᱮ ᱢᱮᱞᱟ ᱡᱮ ᱫᱩᱲᱩᱵ ᱠᱚᱜᱼᱟ ᱠᱚ ᱟᱹᱰᱤ ᱦᱮᱸᱥᱮ ᱟᱹᱰᱤ ᱠᱚ ᱢᱟᱱᱮ ᱮᱢᱱᱤ ᱚᱱᱠᱟ ᱢᱤᱫ ᱥᱚᱯᱛᱟ ᱵᱟᱨ ᱥᱚᱯᱛᱟ ᱦᱮᱸᱥᱮ ᱚᱱᱠᱟ ᱫᱚ ᱵᱟᱝ, ᱟᱨ ᱛᱚᱠᱷᱚᱱ ᱜᱟᱯᱟ ᱜᱮ ᱫᱩᱲᱩᱜ ᱟᱠᱚ ᱱᱟᱥᱮ ᱟᱨ ᱥᱮ ᱟᱨᱦᱚᱸ ᱦᱟᱱᱟ ᱩᱞᱴᱟᱹ ᱨᱚᱛᱷ ᱡᱚ ᱡᱮ ᱦᱤᱞᱳᱜ ᱠᱟᱱᱟ᱾ ᱥᱮ ᱦᱤᱞᱳᱜ ᱟᱨᱦᱚᱸ ᱟᱨ ᱟᱯᱮ ᱥᱮᱫ ᱫᱚ?
ᱚ ᱟᱞᱮ ᱥᱮᱫ ᱦᱚᱸ ᱚᱱᱟ ᱠᱚᱫᱚ ᱥᱟᱱᱛᱟᱲ ᱠᱚᱫᱚ ᱵᱟᱝᱠᱚ ᱢᱟᱱᱟᱣ ᱜᱮᱭᱟ ᱚᱱᱟ ᱫᱚ ᱫᱤᱠᱩᱣᱟᱜ ᱠᱟᱱᱟ ᱛᱚ᱾ ᱟᱫᱚ ᱢᱮᱞᱟ ᱠᱚᱠᱚ ᱫᱩᱲᱩᱵ ᱜᱮᱭᱟ ᱟᱞᱮ ᱚᱱᱟ ᱥᱩᱨ ᱥᱩᱯᱩᱨ ᱵᱟᱡᱟᱨ ᱠᱚᱨᱮ᱾ ᱟᱫᱚ ᱛᱟᱦᱚᱞᱮ ᱛᱚᱠᱷᱚᱱ ᱧᱮᱞ ᱠᱚᱫᱚ ᱪᱟᱞᱟᱣ ᱦᱳᱭ ᱠᱟᱱᱟ᱾
ᱦᱩᱸ ᱵᱟᱝ ᱧᱮᱞ ᱫᱚ ᱪᱟᱞᱟᱣ ᱫᱚ ᱞᱟᱹᱠᱛᱤᱜᱼᱟ ᱪᱮᱫᱟᱜ ᱥᱮ ᱟᱫᱚ ᱥᱩᱨ ᱠᱚᱨᱮ ᱦᱩᱭᱩᱜᱼᱟ ᱥᱮ, ᱟᱫᱚ ᱥᱩᱨ ᱨᱮ ᱦᱩᱭ ᱞᱮᱱᱠᱷᱟᱱ ᱟᱫᱚ ᱱᱟᱥᱮᱱᱟᱜ ᱟᱫᱚ ᱫᱟᱨᱟ ᱵᱟᱲᱟ ᱦᱚᱸ ᱪᱟᱞᱟᱣ ᱦᱩᱭᱱᱟ ᱦᱮᱸ ᱥᱮ ᱦᱮᱸ,
ᱦᱳᱭ ᱦᱳᱭ ᱦᱳᱭ᱾ ᱚᱝᱠᱟ ᱜᱮ ᱛᱤᱦᱤᱧ ᱡᱮᱢᱚᱱᱤᱧ ᱪᱟᱞᱟᱣ ᱞᱮᱱᱟ ᱤᱧ ᱯᱟᱛᱟ ᱧᱮᱞ᱾
ᱟᱪᱪᱷᱟ᱾ ᱟᱨ ᱪᱮᱜ ᱠᱚᱢ ᱠᱤᱨᱤᱧ ᱠᱮᱫᱟ ᱛᱟᱦᱞᱮ? ᱳ ᱟᱯᱮ ᱫᱚ ᱯᱟᱱᱟᱦᱤ ᱯᱟᱱᱟᱦᱤ ᱯᱮ ᱞᱟᱹᱭᱟ?
ᱦᱳᱭ ᱞᱟᱹᱭ ᱜᱮᱭᱟ ᱠᱚ᱾
ᱟᱞᱮ ᱥᱮᱜ ᱢᱟ ᱚᱝᱠᱟ ᱫᱚ ᱵᱟᱞᱮ ᱞᱟᱹᱭ ᱟᱞᱮ ᱫᱚ ᱡᱩᱫᱟᱹ ᱜᱮᱛᱚ᱾
ᱚ
ᱟᱞᱮ ᱥᱮᱜ ᱫᱚ ᱚᱝᱠᱟ ᱵᱟᱠᱚ ᱢᱮᱱᱟ ᱯᱟᱹᱱᱟᱹᱦᱤ ᱦᱚᱸ ᱵᱟᱠᱚ ᱢᱮᱱ ᱜᱮᱭᱟ ᱪᱟᱹᱴᱠᱤ ᱦᱚᱸ ᱵᱟᱠᱚ ᱢᱮᱱ ᱜᱮᱭᱟ, ᱢᱟ ᱟᱫᱚ ᱪᱮᱜ ᱮᱢ ᱞᱟᱹᱭᱟ ᱟᱞᱮ ᱥᱮᱜ ᱫᱚ ᱟᱫᱚ ᱩᱸ ᱟᱯᱮ ᱥᱮᱜ ᱠᱷᱚᱱ ᱟᱞᱮ ᱥᱮᱜ ᱫᱚ ᱡᱩᱫᱟᱹ ᱜᱮᱭᱟ ᱟᱭᱢᱟ ᱞᱮᱠᱟ ᱜᱮ, ᱢᱟᱱᱮ ᱟᱞᱮ ᱥᱮᱜ ᱜᱮ ᱟᱞᱮ ᱥᱮᱜ ᱜᱮ ᱱᱮ ᱟᱞᱮᱭᱟᱜ ᱨᱚᱲ ᱠᱚᱜᱮ ᱡᱟᱹᱱᱤᱡ ᱪᱚ ᱤᱭᱟᱹ ᱢᱟᱱᱮ ᱟᱹᱰᱤ ᱥᱚᱞᱦᱮ ᱜᱮᱭᱟ ᱥᱮ ᱪᱮᱜ ᱮᱢ ᱞᱟᱹᱭᱟ ᱟᱢ? ᱛᱟᱯᱮ ᱥᱮᱱᱟᱜ
ᱤᱝ ᱚᱱᱟ ᱫᱚ ᱴᱷᱤᱠ ᱵᱟᱹᱧ ᱞᱟᱹᱭ ᱫᱟᱲᱮᱜ ᱠᱟᱱᱟ ᱟᱫᱚ ᱤᱧ ᱫᱚ ᱟᱞᱮ ᱥᱮᱱᱟᱜ ᱨᱚᱲ ᱜᱮ‌ ᱵᱮᱥᱤᱧ ᱠᱩᱥᱤᱟᱜ ᱢᱟᱱᱮ ᱮ ᱵᱟᱹᱧ ᱠᱩᱥᱤᱭᱟᱜᱼᱟ ᱚᱝᱠᱟ ᱡᱟᱦᱟᱸ ᱫᱤᱥᱚᱢ ᱡᱟᱦᱟᱸ ᱤᱭᱟᱹ ᱠᱚᱨᱮᱧ ᱪᱟᱞᱟᱜᱼᱟ ᱯᱚᱱᱚᱛ ᱠᱚᱨᱮ ᱦᱮᱸᱥᱮ ᱚᱱᱟ ᱠᱚᱨᱮ ᱱᱟᱥᱮᱱᱟᱜ ᱫᱚᱧ ᱧᱮᱞ‌ ᱠᱟᱫᱟ ᱢᱟᱱᱮ ᱴᱚᱴᱷᱟ ᱠᱚᱨᱮᱧ ᱧᱮᱞ ᱠᱟᱫᱟ ᱠᱤᱪᱷᱩ ᱠᱤᱪᱷᱩ ᱡᱮ ᱨᱚᱲ ᱠᱚ ᱢᱟᱱᱮ ᱟᱞᱟᱫᱟ ᱜᱮᱭᱟ᱾ ᱟᱫᱚ ᱟᱸᱡᱚᱢᱤᱧ ᱥᱮ ᱵᱷᱟᱜᱤᱧ ᱵᱩᱡᱟ ᱡᱮ ᱚ ᱱᱤᱭᱟᱹ ᱫᱚ ᱱᱤᱭᱟᱹ ᱠᱚ ᱞᱟᱹᱭᱟ᱾ ᱤᱭᱟᱹ ᱢᱟᱱᱮ ᱵᱷᱟᱜᱮ ᱧᱚᱜ ᱟᱸᱡᱚᱢᱚᱜᱼᱟ᱾
ᱦᱮᱸ ᱚᱱᱟ ᱫᱚ ᱠᱟᱛᱷᱟ ᱠᱟᱱ ᱜᱮᱭᱟ ᱟᱫᱚ ᱟᱢ ᱫᱚ ᱟᱯᱮ ᱥᱮᱜ ᱨᱮᱜᱮᱢ ᱦᱟᱨᱟ ᱵᱩᱨᱩ ᱟᱠᱟᱱ ᱫᱚ ᱠᱟᱹᱴᱤᱡ ᱠᱷᱚᱱᱟᱜ ᱦᱮᱸᱥᱮ᱾ ᱟᱫᱚ ᱟᱯᱮ ᱥᱮᱜ ᱨᱮᱱᱟᱜ ᱜᱮ ᱢᱚᱸᱪᱮᱢ ᱚᱭᱠᱟᱹᱣᱟ ᱟᱫᱚ ᱟᱫᱚ ᱟᱞᱮ ᱫᱚ ᱟᱞᱮ ᱥᱮᱜ ᱨᱮᱱᱟᱜ ᱠᱟᱛᱷᱟ ᱛᱮᱜᱮᱞᱮ ᱦᱟᱨᱟ ᱵᱩᱨᱩᱣ ᱠᱟᱱᱟ ᱦᱮᱸᱥᱮ ᱟᱞᱮᱥᱮᱜ ᱨᱮᱱᱟᱜ ᱠᱟᱛᱷᱟ ᱠᱚᱜᱮᱞᱮ ᱥᱮᱬᱟ ᱟᱹᱜᱩᱣ ᱠᱟᱫᱟ᱾ ᱟᱫᱚ ᱟᱞᱮ ᱥᱮᱜ ᱨᱮᱱᱟᱜ ᱜᱮ ᱢᱚᱡᱽ ᱞᱮ ᱮᱭᱠᱟᱹᱣᱟ ᱦᱮᱸᱥᱮ᱾
ᱦᱳᱭ ᱦᱳᱭ ᱤᱧ ᱫᱚ ᱵᱮᱥᱤᱧ ᱟᱸᱡᱚᱢ ᱠᱟᱫᱟᱧ ᱜᱚᱲᱚᱢ ᱦᱟᱲᱟᱢ ᱜᱮ ᱵᱮᱥᱤᱭ ᱞᱟᱹᱭᱮᱜ ᱛᱟᱦᱮᱱᱟᱭ᱾ ᱢᱤᱛᱟᱹᱧ ᱠᱟᱱ ᱛᱟᱦᱮ ᱱᱟᱭ ᱦᱩᱰᱤᱧ ᱨᱮ ᱡᱮ ᱤᱭᱟᱹ ᱯᱟᱱᱟᱦᱤ ᱯᱟᱱᱟᱦᱤ ᱟᱹᱜᱩᱭ ᱛᱤᱧ ᱢᱮ ᱫᱮᱱ ᱯᱟᱱᱟᱦᱤ᱾ ᱱᱚᱝᱠᱟ ᱟᱫᱚ ᱚᱱᱟᱜᱤᱧ ᱚᱱᱟ ᱠᱚ ᱚᱝᱠᱟ ᱠᱚ ᱞᱟᱹᱭᱛᱮ ᱟᱫᱚ ᱚᱱᱟᱜᱤᱧ ᱢᱮᱛᱟᱜ ᱢᱮᱭᱟ ᱡᱮ ᱯᱟᱱᱟᱦᱤᱧ ᱠᱤᱨᱤᱧ ᱜᱩ ᱠᱮᱫᱟ᱾
ᱟᱨ ᱛᱟᱦᱞᱮ ᱟᱨ ᱚᱠᱟ ᱠᱚ ᱪᱮᱜ ᱠᱚᱵᱮ ᱞᱟᱹᱭᱟ ᱡᱟᱢᱟ ᱟᱞᱮᱫᱚ ᱡᱮᱞᱮᱠᱟ ᱡᱟᱹᱱᱩᱢ ᱞᱮ ᱡᱟᱹᱱᱩᱢ ᱞᱮ ᱞᱟᱹᱭᱟ ᱟᱞᱮ ᱫᱚ ᱡᱟᱹᱱᱩᱢ ᱫᱚ ᱟᱯᱮ ᱪᱮᱜ ᱯᱮ ᱞᱟᱹᱭᱟ?
ᱚᱱᱟ ᱫᱚ ᱰᱤᱰᱷᱟᱹᱲᱤ ᱞᱮ ᱞᱟᱹᱭᱟ ᱟᱞᱮ ᱫᱚ ᱟᱨ ᱡᱟᱦᱟᱸ ᱦᱮᱸ ᱞᱟᱹᱭ ᱢᱮ᱾
ᱞᱟᱹᱭᱢᱮ ᱟᱨ ᱪᱮᱜ ᱠᱚ ᱟᱨ ᱚᱝᱠᱟᱱᱟᱜ ᱜᱮ ᱡᱟᱦᱟᱸ ᱫᱚ ᱡᱟᱹᱱᱩᱢ ᱛᱟᱨ ᱚᱱᱟ ᱯᱚᱨᱮ ᱦᱩᱭᱩᱜ ᱠᱟᱱᱟ ᱟᱸ ᱡᱟᱦᱟᱸ ᱫᱚ ᱯᱤᱭᱟᱹᱨᱤ ᱠᱚ ᱟᱞᱮ ᱫᱚ ᱯᱤᱭᱟᱹᱨᱤ ᱜᱮᱞᱮ ᱞᱮᱭᱟ ᱥᱮ ᱟᱨ ᱚᱝᱠᱟᱜᱮ ᱢᱟᱱᱮ ᱟᱭᱢᱟ ᱞᱮᱠᱱᱟᱜ ᱟᱨᱚ ᱚᱝᱠᱟ ᱧᱩᱛᱩᱢ ᱠᱚ᱾ ᱡᱚ ᱵᱤᱞᱤ ᱠᱚᱨᱮ ᱱᱟᱜ ᱪᱮᱷ ᱞᱮᱠᱟ ᱡᱩᱫᱟᱹ ᱡᱩᱫᱟᱹ ᱜᱮᱭᱟ ᱦᱮᱸ ᱥᱮ?
ᱦᱳᱭ ᱡᱩᱫᱟᱹ ᱜᱮᱭᱟ ᱟᱞᱮ ᱥᱮᱜ ᱫᱚ ᱡᱮᱢᱚᱱ ᱚᱱᱟ ᱡᱟᱦᱸᱟᱢ ᱢᱮᱱ ᱫᱟᱥᱮ ᱤᱭᱟᱹ ᱡᱟᱹᱱᱩᱢ
ᱦᱩᱸ
ᱚᱱᱟ ᱫᱚ ᱟᱞᱮ ᱫᱚ ᱰᱤᱰᱷᱟᱹᱲᱤ ᱞᱮ ᱞᱟᱹᱭᱟ᱾ ᱟᱨ ᱦᱩᱭᱩᱜ ᱠᱟᱱᱟ ᱡᱟᱹᱱᱩᱢ ᱫᱚ ᱱᱤᱭᱟᱹᱴᱟᱜ ᱞᱮ ᱞᱟᱹᱭᱟ ᱟᱞᱮ ᱫᱚ ᱦᱟᱱᱮ ᱡᱮᱢᱚᱱ ᱠᱷᱮᱡᱩᱨ ᱡᱟᱹᱱᱩᱢ ᱠᱟ ᱤᱭᱟᱹ ᱤᱭᱟᱹ ᱢᱟᱱᱮ ᱡᱮ ᱠᱚᱱᱚ ᱡᱟᱹᱱᱩᱢ ᱜᱮ ᱠᱩᱲᱤᱜ ᱨᱟᱢᱟ
ᱦᱮᱸ
ᱦᱳᱭ ᱚᱝᱠᱟᱱᱟᱜ ᱡᱟᱹᱱᱩᱢ ᱟᱞᱮ ᱥᱮᱫ ᱫᱚ ᱡᱟᱹᱱᱩᱢ ᱫᱚ ᱡᱟᱹᱱᱩᱢ ᱜᱮᱞᱮ ᱞᱟᱹᱭᱟ ᱛᱚᱵᱮ ᱚᱱᱮ ᱡᱟᱦᱟᱸ ᱟᱯᱮ ᱡᱟᱹᱱᱢ ᱯᱮ ᱡᱚᱢᱟᱜ ᱡᱚ ᱵᱤᱞ ᱵᱟ ᱡᱟᱱᱩᱢ ᱯᱮ ᱞᱟᱹᱭᱟ ᱛᱚ ᱚᱱᱟ ᱫᱚ ᱥᱩᱫᱩ ᱟᱞᱮ ᱰᱤᱰᱷᱟᱹᱲᱤ ᱞᱮ ᱞᱟᱹᱭᱟ᱾ ᱟᱨ ᱯᱤᱭᱟᱹᱨ ᱫᱚ ᱟᱧᱡᱤᱨ ᱞᱮ ᱞᱟᱹᱭᱟ,
ᱦᱮᱸ᱾ ᱟᱨ ᱛᱟᱦᱚᱞᱮ ᱦᱟᱱᱮ ᱠᱳᱫᱽ ᱠᱳᱫᱽ ᱮᱢ ᱧᱮᱞ ᱟᱠᱮᱫᱟ ᱠᱳᱫᱽ ᱫᱚ ᱚᱠᱟ ᱢᱟᱱᱮ ᱢᱟᱨᱟᱝ ᱟᱜ ᱡᱟᱦᱟᱸ ᱢᱟᱨᱟᱝ ᱢᱟᱨᱟᱝ ᱜᱮᱭᱟ ᱚᱱᱟ ᱠᱩᱫ ᱯᱮ ᱞᱟᱹᱭᱟ ᱥᱮ ᱦᱟᱱᱮ ᱠᱟᱹᱴᱤᱡ ᱜᱮ ᱚᱱᱟ ᱠᱩᱫ ᱯᱮ ᱞᱟᱹᱭᱟ?
ᱟᱫᱚ ᱠᱟᱹᱴᱤᱡᱟᱜ ᱫᱚ ᱤᱧ ᱫᱚ ᱵᱟᱹᱧ ᱧᱮᱞ ᱟᱠᱟᱫᱟ ᱟᱞᱮ ᱥᱮᱫ ᱫᱚ ᱢᱟᱨᱟᱝ ᱟᱜ ᱜᱮ ᱢᱮᱱᱟᱜᱼᱟ ᱚᱱᱟ ᱦᱚᱛᱮᱡ ᱛᱮ ᱚᱱᱟᱜᱮ ᱠᱩᱫ ᱜᱮᱞᱮ ᱞᱟᱹᱭᱟ᱾
ᱦᱩᱰᱤᱧ ᱟᱜ ᱫᱚ ᱵᱟᱹᱱᱩᱜᱼᱟ ᱟᱞᱮ ᱥᱮᱫ ᱫᱚ ᱫᱟᱨᱮ,
ᱚᱱᱟ ᱦᱚᱸ ᱠᱟᱛᱷᱟ ᱠᱟᱱ ᱜᱮ ᱦᱮᱸᱥᱮ ᱵᱟᱝ ᱛᱟᱦᱮ ᱞᱮᱠᱷᱟᱱ ᱟᱫᱚ ᱚᱱᱟ ᱫᱚ ᱵᱟᱢ ᱴᱷᱤᱠᱟᱹ ᱫᱟᱲᱮᱭᱟᱜᱼᱟ ᱥᱮ ᱡᱮ ᱱᱚᱣᱟ ᱫᱚ ᱪᱮᱫ ᱠᱟᱱᱟ ᱦᱮᱸᱥᱮ ᱪᱮᱫ ᱧᱩᱛᱩᱢ ᱠᱟᱱᱟ? ᱟᱨ ᱟᱞᱮ ᱥᱮ ᱚᱱᱟ ᱫᱚ ᱡᱩᱫᱟᱹ ᱜᱮᱞᱮ ᱞᱟᱹᱭᱟ ᱟᱞᱮ ᱡᱟᱦᱟᱸ ᱢᱟᱨᱟᱝ ᱟᱜ ᱮᱢ ᱢᱮᱱ ᱠᱮᱫᱟ ᱠᱚᱫᱷ‌ ᱦᱮᱸ ᱥᱮ ᱦᱮᱸ, ᱚᱱᱟ ᱫᱚ ᱟᱞᱮ ᱫᱚ ᱤᱭᱟᱹ ᱥᱚ ᱵᱤᱞᱮ ᱟᱨ ᱠᱟᱹᱴᱤᱡ ᱟᱜ ᱫᱚ ᱠᱳᱫᱷ᱾
ᱚ ᱤᱧ ᱫᱩᱧ ᱟᱸᱡᱚᱢ ᱠᱟᱫᱟ ᱡᱮ ᱢᱟᱨᱟᱝ ᱟᱜ ᱜᱮ ᱵᱮᱥᱤ ᱥᱤᱵᱤᱞᱟ ᱦᱩᱰᱤᱧ ᱟᱜ ᱫᱚ ᱩᱱᱟᱹᱜ ᱫᱚ ᱵᱟᱝ ᱥᱤᱵᱤᱞᱟ ᱠᱟᱥᱟᱜᱼᱟ ᱠᱟᱥᱟ ᱠᱟᱥᱟ ᱜᱮ ᱵᱩᱡᱩᱜᱼᱟ ᱫᱚᱢᱮ,
ᱦᱮᱸ ᱚᱱᱟ ᱫᱚ ᱠᱟᱥᱟ ᱜᱮᱭᱟ ᱟᱫᱚ ᱚᱱᱟ ᱫᱚ ᱱᱚᱝᱠᱟ ᱡᱚᱢ ᱦᱩᱭᱩᱜ ᱛᱟᱢᱟ ᱵᱩᱞᱩᱝ ᱟᱨ ᱢᱟᱨᱤᱪ ᱦᱮᱸᱥᱮ, ᱢᱮᱥᱟ ᱠᱮᱫᱟᱢ ᱚᱱᱟᱨᱮ ᱟᱫᱚ ᱛᱚᱠᱷᱚᱱ ᱚᱱᱟᱛᱮᱢ ᱡᱚᱢᱟ ᱟᱫᱚ ᱡᱷᱟᱹᱞ ᱡᱷᱟᱹᱞ ᱦᱮᱸᱥᱮ, ᱡᱷᱟᱞ ᱡᱷᱟᱞ ᱴᱚᱠ ᱴᱚᱠ ᱟᱹᱭᱠᱟᱹᱜ ᱟᱫᱚ ᱛᱚᱠᱷᱚᱱ ᱤᱭᱟᱹ ᱫᱚ ᱵᱟᱝ ᱢᱟᱱᱮ ᱚᱱᱟ ᱤᱭᱟᱹ ᱵᱟᱝ ᱵᱩᱡᱷᱟᱹᱜᱼᱟ ᱡᱟᱦᱟᱸᱢ ᱞᱟᱹᱭ ᱠᱮᱫᱟ ᱦᱟᱲᱦᱟᱜ ᱜᱮᱥᱮ ᱠᱟᱥᱟᱜ ᱜᱮ ᱦᱮᱸᱥᱮ, ᱚᱱᱠᱟ ᱫᱚ ᱵᱟᱝ ᱵᱩᱡᱷᱟᱹᱜᱼᱟ᱾
ᱚ ᱵᱟᱝᱠᱷᱟᱱ ᱵᱮᱥᱤᱧ ᱧᱮᱞ ᱟᱠᱟᱫᱟ ᱤᱧ ᱡᱚᱢ ᱫᱩᱧ ᱡᱚᱢ ᱟᱠᱟᱫᱟ ᱵᱟᱝ ᱫᱚ ᱵᱟᱝ, ᱦᱩᱰᱤᱭ ᱤᱧ ᱡᱚᱢ ᱠᱟᱫᱟ ᱠᱤᱱᱛᱩ ᱚᱱᱟ ᱫᱚ ᱢᱟᱱᱮ ᱠᱟᱸᱥᱟᱯᱩᱨᱤ ᱢᱟᱱᱮ ᱵᱮᱥᱤ ᱢᱮᱱᱟᱜᱼᱟ ᱟᱫᱚ ᱵᱟᱹᱧ ᱠᱩᱥᱤᱭᱟᱜ ᱠᱟᱱᱟ ᱢᱟᱨᱟᱝ ᱟᱜ ᱜᱮ ᱵᱷᱟᱜᱤᱧ
ᱟᱪᱪᱷᱟ᱾
ᱦᱳᱭ᱾
ᱟᱨ ᱛᱟᱦᱚᱞᱮ ᱟᱯᱮᱥᱮᱫ ᱵᱤᱨ ᱠᱚ ᱢᱮᱱᱟᱜᱼᱟ ᱟᱯᱮ ᱵᱤᱨ ᱨᱮ ᱪᱮᱫ ᱡᱚ ᱵᱤᱞᱤ ᱠᱚ ᱡᱟᱦᱟᱱᱟᱜ ᱪᱮᱫ ᱠᱚ ᱡᱚᱜ ᱜᱮᱭᱟ?
ᱡᱚᱵᱤᱞᱤ ᱢᱮᱱ ᱫᱚ ᱟᱞᱮ ᱥᱮᱱ ᱥᱮᱫ ᱫᱚ ᱟᱞᱮ ᱥᱮᱫ ᱫᱚ ᱵᱮᱥᱤ ᱚᱱᱠᱟᱱᱟᱜ ᱡᱚ ᱵᱤᱞᱤ ᱫᱟᱨᱮ ᱫᱚ ᱵᱟᱹᱱᱩᱜᱼᱟ᱾ ᱟᱫᱚ ᱢᱮᱱᱟᱜᱼᱟ ᱳᱭ ᱡᱮᱢᱚᱱ ᱛᱟᱞᱮ ᱫᱟᱨᱮ ᱠᱚ ᱢᱮᱱᱟᱜᱼᱟ ᱛᱟᱞᱮ ᱫᱟᱨᱮ ᱠᱷᱮᱡᱩᱨ ᱫᱟᱨᱮ, ᱛᱟᱨᱯᱚᱨᱮ ᱦᱩᱭᱩᱜ ᱠᱟᱱᱟ ᱠᱟᱱᱴᱷᱟᱲ ᱫᱟᱨᱮ ᱩᱞ ᱫᱟᱨᱮ ᱠᱩᱫ ᱫᱟᱨᱮ, ᱫᱚ ᱠᱷᱩᱵ ᱮᱠᱴᱟ ᱫᱚ ᱵᱟᱹᱱᱩᱜ ᱛᱟᱞᱮᱭᱟ᱾
ᱦᱩᱸ᱾
ᱟᱞᱮ ᱥᱮᱫ ᱫᱚ,
ᱟᱨ ᱠᱩᱲᱤᱫ ᱨᱟᱢᱟ ᱠᱚ ᱢᱮᱫᱮᱫ ᱠᱚ ᱟᱨ ᱠᱩᱨᱤᱫ ᱨᱟᱢᱟ ᱠᱚ ᱢᱮᱞᱮᱫ ᱢᱮᱞᱮᱫ ᱢᱟᱱᱮᱢ ᱵᱩᱡᱟᱼᱟ ᱢᱮᱞᱮᱫ ᱡᱟᱹᱱᱩᱢ ᱡᱟᱦᱟᱸ ᱠᱚ ᱞᱟᱹᱭᱟ ᱢᱮᱞᱮᱫ ᱡᱟᱹᱱᱩᱢ?
ᱵᱟᱝ ᱟᱞᱮ ᱥᱮᱫ ᱫᱚ ᱵᱟᱹᱱᱩᱜᱼᱟ ᱢᱮᱞᱮᱫ ᱫᱚ ᱛᱚᱵᱮ ᱠᱩᱲᱤᱫ ᱨᱟᱢᱟ ᱫᱚ ᱢᱮᱱᱟᱜ ᱛᱟᱞᱮᱭᱟ᱾ ᱚᱱᱛᱮ ᱢᱮᱱᱟᱜ ᱜᱮᱭᱟ,
ᱵᱩᱡᱷᱟᱹᱣ ᱠᱤᱫᱟᱧ᱾
ᱦᱳᱭ ᱠᱩᱲᱤᱫ ᱨᱟᱢᱟ ᱡᱚᱢ ᱵᱚᱨᱚᱝ ᱤᱧ ᱵᱷᱟᱜᱤᱧ ᱠᱩᱥᱤᱭᱟᱜᱼᱟ,
ᱟᱹᱰᱤ ᱢᱚᱸᱡᱽ ᱟᱹᱭᱠᱟᱹᱜ ᱦᱮᱸᱥᱮ ᱠᱟᱹᱴᱤᱡ ᱠᱟᱹᱴᱤᱡ ᱜᱮ ᱟᱨ ᱡᱟᱝ ᱦᱚᱸ ᱟᱹᱰᱤ ᱛᱚᱜᱚᱡᱟᱢ ᱟᱹᱰᱤ ᱢᱚᱸᱡᱽ ᱦᱮᱸᱥᱮ?
ᱦᱳᱭ᱾
ᱟᱨ ᱛᱟᱦᱚᱞᱮ ᱛᱮᱦᱮᱧ ᱫᱟᱜ ᱮ ᱡᱟᱹᱲᱤᱭᱮᱫ ᱛᱟᱦᱮᱸᱜ ᱫᱚ ᱟᱫᱚ ᱟᱢ ᱞᱟᱹᱭ ᱠᱮᱫᱟᱢ ᱯᱟᱛᱟ ᱧᱮᱞ ᱥᱮ ᱯᱟᱛᱟ ᱧᱮᱞᱮᱢ ᱪᱟᱞᱟᱣ ᱞᱮᱱᱟ ᱵᱟᱝ?
ᱦᱳᱭ ᱛᱚᱠᱷᱚᱱ ᱫᱚ ᱚᱲᱟᱜ ᱤᱧ ᱦᱮᱡ ᱟᱠᱟᱱᱟ᱾ ᱛᱟᱨᱯᱚᱨᱮ ᱜᱮ ᱫᱟᱜ ᱡᱟᱹᱲᱤ ᱠᱮᱫᱟᱭ᱾
ᱚ ᱛᱟᱞᱦᱮ ᱥᱮᱛᱟᱜ ᱥᱮᱛᱟᱜ ᱜᱮᱯᱮ ᱪᱟᱞᱟᱣ ᱞᱮᱱᱟ ᱥᱮᱛᱟᱜ ᱥᱮᱛᱟᱜ ᱜᱮᱢ ᱪᱟᱞᱟᱣ ᱞᱮᱱᱟ ᱟᱨ ᱚᱱᱟ ᱛᱟᱨᱟᱥᱤᱧ ᱛᱮᱜᱮᱢ ᱦᱮᱡ ᱟᱠᱟᱱᱟ ᱫᱟᱜ ᱡᱟᱹᱲᱤ ᱞᱟᱦᱟ ᱫᱚ ᱵᱟᱝ?
ᱦᱳᱭ ᱦᱳᱭ ᱦᱳᱭ᱾ ᱟᱹᱰᱤ ᱵᱷᱟᱜᱮ ᱵᱷᱟᱜ ᱵᱷᱟᱜᱮ ᱜᱤᱧ ᱧᱮᱞ ᱠᱮᱫᱟ ᱛᱟᱨᱯᱚᱨᱮ ᱦᱩᱭᱩᱜ ᱠᱟᱱᱟ ᱱᱤᱭᱟᱹ ᱵᱷᱟᱜᱤᱧ ᱵᱩᱡ ᱠᱮᱫᱟ, ᱡᱮ ᱚᱲᱟᱜ ᱤᱧ ᱛᱤᱭᱟᱹᱜ ᱟᱠᱟᱫᱟ ᱛᱟᱨᱯᱚᱨᱮ ᱜᱮ ᱫᱟᱜ ᱡᱟᱹᱲᱤᱭ ᱮᱫᱟᱭ, ᱡᱩᱫᱤ ᱛᱚᱠᱷᱚᱱ ᱚᱸᱰᱮ ᱫᱟᱜ ᱡᱟᱹᱲᱤ ᱠᱮᱭᱟᱭ ᱛᱟᱦᱚᱞᱮ ᱱᱟᱥᱮᱱᱟᱜ ᱚᱥᱩᱵᱤᱫᱟ ᱜᱮ ᱦᱩᱭ ᱠᱚᱜ-ᱟ ᱪᱟᱛᱚᱢ ᱠᱚ ᱵᱟᱝ ᱛᱟᱦᱮᱸ ᱞᱮᱱᱟ᱾
ᱦᱮᱸ᱾ ᱟᱨ ᱛᱟᱦᱚᱞᱮ ᱦᱚᱲ ᱪᱤᱠᱠᱟ ᱠᱚ ᱪᱟᱞᱟᱣ ᱞᱮᱱᱟ?
ᱦᱚᱲ ᱠᱚ ᱪᱟᱞᱟᱣ ᱞᱮᱱ ᱜᱮᱭᱟ ᱵᱷᱟᱜᱤ ᱜᱮ ᱵᱷᱤᱲ ᱞᱮᱱᱟ ᱚᱱᱛᱮ,
ᱚ ᱟᱫᱚ ᱛᱮᱦᱮᱧ ᱫᱚ ᱵᱟᱭ ᱫᱟᱜ ᱞᱮᱫᱟ ᱛᱚ ᱚᱱᱠᱟ ᱥᱮᱛᱟᱜ ᱠᱷᱚᱱ ᱫᱚ ᱛᱟᱨᱟᱥᱤᱧ ᱜᱮ ᱡᱟ ᱠᱟᱹᱴᱤᱡ ᱠᱟᱹᱴᱤᱡ ᱮ ᱫᱟᱜ ᱠᱮᱫᱟᱭ ᱦᱮᱸᱥᱮ ᱟᱨ ᱛᱚᱠᱷᱚᱱ ᱩᱱᱟᱹᱜ ᱫᱚ ᱵᱟᱭ ᱫᱟᱜ ᱟᱠᱟᱫᱟ, ᱢᱮᱱᱠᱷᱟᱱ ᱟᱞᱮᱥᱮᱫ ᱢᱟ ᱫᱚᱢᱮ ᱫᱟᱜ ᱤᱧ ᱧᱮᱞ ᱠᱮᱫ, ᱦᱟᱱᱛᱮ ᱫᱚ ᱩᱱᱟᱹᱜ ᱫᱟᱜ ᱵᱟᱹᱧ ᱧᱮᱞᱮᱫᱟ ᱤᱭᱟᱹ ᱤᱭᱟᱹ ᱪᱮᱫ ᱠᱚ ᱞᱟᱹᱭᱟ ᱤᱧ ᱚᱱᱮ ᱵᱟᱡᱟᱨ ᱥᱮᱫ ᱤᱧ ᱪᱟᱞᱟᱣ ᱞᱮᱱᱟ ᱦᱮᱸᱥᱮ ᱚᱱᱛᱮ ᱫᱚ ᱫᱟᱜ ᱵᱟᱹᱱᱩᱜ-ᱟ ᱢᱮᱱᱠᱷᱟᱱ ᱚᱲᱟᱜ ᱥᱮᱫ ᱡᱚᱠᱷᱚᱱᱤᱧ ᱦᱮᱡ ᱮᱱᱟ ᱛᱚᱠᱷᱚᱱ ᱫᱚᱧ ᱧᱮᱞ ᱮᱫᱟ ᱚᱲᱟᱜ ᱥᱮᱫ ᱫᱚ ᱫᱚᱢᱮ ᱫᱟᱜ ᱟᱠᱟᱫᱟᱭ,
ᱚ ᱦᱳᱭ ᱛᱚ, ᱚᱱᱮᱠ ᱠᱤᱪᱷᱩ ᱠᱚ ᱟᱹᱜᱩ ᱟᱠᱟᱫᱟ ᱠᱚ ᱡᱚᱛᱚ ᱠᱤᱪᱷᱩ ᱜᱮᱢ ᱧᱟᱢᱟ, ᱥᱚᱝᱥᱟᱨ ᱨᱮᱱᱟᱜ ᱡᱤᱱᱤᱥ ᱦᱚᱢ ᱧᱟᱢᱟ ᱟᱢᱟᱜ ᱥᱟᱡᱟᱣ ᱨᱮᱱᱟᱜ ᱡᱤᱱᱤᱥ ᱦᱚᱸ ᱢᱟᱱᱮ ᱡᱚᱛᱚ ᱞᱮᱠᱟᱱ ᱜᱮᱠᱚ ᱟᱹᱜᱩ ᱟᱠᱟᱫᱟ᱾ ᱧᱮᱞ ᱠᱤᱫᱟᱹᱧ ᱡᱮ ᱜᱮᱸᱫᱟᱜ ᱠᱚᱦᱚᱸ ᱠᱚ ᱟᱠᱷᱨᱤᱧ ᱫᱟᱠᱚ᱾ ᱤᱭᱟᱹ ᱠᱚ ᱦᱳᱭ ᱛᱟᱨᱯᱚᱨᱮ ᱦᱩᱭᱩᱜ ᱠᱟᱱᱟ ᱟᱝᱜᱽᱨᱚᱵ ᱠᱚᱦᱚᱸ
ᱦᱮᱸ ᱟᱨ ᱟᱝᱜᱽᱨᱚᱵ ᱠᱚ ᱜᱮᱸᱫᱟᱜ ᱠᱚ ᱢᱚᱸᱡᱽ ᱢᱚᱸᱡᱽ ᱜᱮ ᱛᱟᱦᱮᱸ ᱠᱟᱱᱟ ᱡᱷᱚᱛᱚ ᱜᱮ ᱡᱟᱦᱟᱸ ᱫᱚ ᱡᱩᱛᱟᱹ ᱥᱮ ᱟᱢ ᱫᱚ ᱯᱟᱱᱟᱦᱤ ᱟᱨ ᱦᱚᱸᱢ ᱞᱟᱹᱭᱟ?
ᱦᱳᱭ ᱵᱷᱟᱜᱤ ᱜᱮ ᱛᱟᱦᱮᱸ ᱞᱮᱱᱟ ᱢᱟᱱᱮ ᱡᱚᱛᱚ ᱨᱚᱠᱚᱢᱟᱜ ᱜᱮᱢ ᱧᱟᱢᱟ ᱚᱸᱰᱮ ᱾
ᱦᱩᱸ᱾
ᱧᱮᱞ ᱠᱤᱫᱟᱹᱧ ᱡᱮ ᱤᱭᱟᱹ ᱫᱟᱠᱟ ᱠᱟᱹᱲᱪᱩ ᱠᱩᱧ ᱧᱮᱞ ᱠᱮᱫᱟ ᱩᱛᱩ ᱠᱟᱹᱲᱪᱩ ᱠᱩᱧ ᱧᱮᱞ ᱠᱮᱫᱟ ᱾
ᱚᱱᱟ ᱦᱚᱸ ᱤᱭᱟᱹ ᱨᱮᱱᱟᱜ ᱚᱱᱟ ᱥᱟᱦᱟ ᱠᱟᱴᱷ ᱨᱮᱱᱟᱜ ᱾ ᱟᱹᱰᱤ ᱢᱚᱸᱡᱽ ᱢᱚᱸᱡᱽ ᱾
ᱟᱪᱪᱷᱟ᱾ ᱟᱨ ᱛᱟᱦᱚᱞᱮ ᱵᱟᱢ ᱦᱟᱛᱟᱣ ᱞᱮᱫᱟ ᱚᱱᱟ ᱠᱚᱫᱚ?
ᱚᱱᱟ ᱠᱚᱫᱚ ᱦᱟᱛᱟᱣᱤᱧ ᱢᱮᱱᱮᱫ ᱛᱟᱦᱮᱸᱱᱟ ᱛᱟᱨᱯᱚᱨᱮ ᱫᱟᱜ ᱨᱤᱢᱤᱞ ᱧᱮᱞ ᱛᱮ ᱢᱟᱱᱮ ᱢᱟᱱᱮ ᱡᱮ ᱟᱫᱚ ᱵᱟᱹᱧ ᱦᱟᱛᱟᱣ ᱞᱮᱫᱟ ᱮᱴᱟᱜ ᱫᱤᱱ ᱟᱨᱦᱚᱧ ᱪᱟᱞᱟᱜᱼᱟ, ᱫᱩᱲᱩᱵ ᱜᱮᱭᱟ ᱦᱟᱸᱜ ᱾
ᱦᱮᱸ ᱫᱩᱲᱩᱵ ᱜᱮ ᱮᱠᱷᱚᱱ ᱨᱚᱛᱷ ᱨᱮᱭᱟᱜ ᱢᱮᱞᱟ ᱠᱟᱱᱟ, ᱛᱚ ᱦᱮᱸᱥᱮ ᱦᱮᱸ ᱡᱟᱦᱟᱸ ᱯᱟᱛᱟ ᱯᱟᱛᱟᱢ ᱢᱮᱱ ᱠᱮᱫᱟ ᱚᱱᱟ ᱫᱚ, ᱟᱫᱚ ᱩᱞᱴᱟᱹ ᱩᱞᱴᱟᱹ ᱨᱚᱛᱷ ᱡᱟᱦᱟᱸ ᱠᱟᱱᱟ ᱦᱮᱸᱥᱮ ᱩᱞᱴᱟᱹ ᱨᱚᱛᱷ ᱵᱟᱝ ᱦᱮᱡ ᱞᱮᱱᱠᱷᱟᱱ ᱚᱱᱟ ᱢᱮᱞᱟ ᱫᱚ ᱟᱹ ᱩᱱᱟᱹᱜ ᱜᱮ ᱛᱟᱦᱮᱸ ᱦᱟᱛᱟᱲᱚᱜᱼᱟ ᱦᱮᱸᱥᱮ ᱾
ᱦᱳᱭ ᱦᱳᱭ᱾ ᱚᱱᱟᱜᱮ,
ᱟᱨ ᱛᱟᱦᱚᱞᱮ ᱚᱱᱟ ᱤᱭᱟᱹ ᱡᱟᱦᱟᱸ ᱠᱟᱴᱷ ᱨᱮᱱᱟᱜ ᱚᱱᱟ ᱞᱟᱹᱭ ᱠᱮᱫᱟᱢ ᱟᱞᱮ ᱫᱚ ᱪᱟᱹᱴᱩ ᱞᱮ ᱞᱟᱹᱭᱟ ᱠᱤᱱᱛᱩ ᱚᱱᱟ ᱫᱚ ᱵᱩᱡᱷᱟᱹᱣ ᱠᱮᱫᱟᱢ ᱛᱚ?
ᱚ ᱚ ᱪᱟᱴᱩ ᱯᱮ ᱞᱟᱹᱭ ᱟᱯᱮᱥᱮᱫ ᱫᱚ?
ᱦᱮᱸ, ᱟᱫᱚ ᱚᱱᱟ ᱡᱟᱦᱟᱸ ᱠᱟᱱᱟ ᱚᱱᱟᱢ ᱢᱮᱱ ᱚᱱᱟ ᱫᱚ ᱢᱟᱱᱮ ᱤᱭᱟᱹ ᱠᱟᱜᱼᱟ ᱠᱚᱥᱮ ᱟᱨᱟᱜ ᱟᱨᱟᱜ ᱜᱮᱭᱟ ᱛᱚ ᱦᱮᱸᱥᱮ ᱦᱮᱸ ᱟᱨᱟᱜ ᱟᱨᱟᱜ ᱨᱚᱝ ᱛᱮᱠᱚ ᱨᱚᱝ ᱠᱟᱜᱼᱟ ᱚᱱᱟ ᱫᱚ ᱟᱫᱚ ᱚᱱᱟ ᱟᱨᱟᱜ ᱨᱟᱜ ᱨᱚᱝ ᱥᱮ ᱡᱩᱫᱤ ᱦᱟᱱᱮ ᱞᱚᱞᱚ ᱤᱭᱟᱹ ᱨᱮᱢ ᱤᱭᱟᱹ ᱡᱚᱠᱷᱚᱱ ᱫᱟᱠᱟᱢ ᱜᱷᱟᱱᱴᱟᱭᱟ ᱦᱮᱸᱥᱮ ᱥᱮ ᱩᱛᱩᱢ ᱦᱚᱸᱰᱟᱜᱟ ᱦᱮᱸᱥᱮ? ᱟᱨ ᱛᱚᱠᱷᱚᱱ ᱥᱮ ᱚᱱᱟ ᱨᱚᱝ ᱨᱚᱝ ᱤᱭᱟᱹᱜ ᱜᱮᱭᱟ ᱢᱟᱱᱮ ᱪᱷᱟᱰᱟᱜᱼᱟ ᱟᱫᱚ ᱚᱱᱟ ᱜᱤᱧ ᱢᱮᱱᱟ ᱚᱱᱟ ᱫᱚ ᱨᱚᱝ ᱠᱟᱱᱟ ᱛᱚ ᱟᱫᱚ ᱵᱟᱝ ᱦᱟᱛᱟᱣ ᱜᱮ ᱵᱷᱟᱜᱮ ᱚᱱᱠᱟᱱᱟᱜ ᱥᱮ ᱪᱮᱫ ᱮᱢ ᱞᱟᱹᱭᱟ ᱟᱢ?
ᱟᱫᱚ ᱦᱮᱸ ᱚᱱᱟ ᱨᱚᱝ ᱪᱷᱟᱰᱟᱣ ᱠᱟᱛᱮᱜ ᱫᱚ ᱤᱧ ᱜᱚᱧ ᱧᱮᱞ ᱠᱟᱫᱮᱭᱟ ᱫᱚᱢᱮ ᱠᱩᱥᱤᱭᱟᱜ-ᱟᱭ ᱚᱱᱟ ᱾ ᱟᱫᱚᱭ ᱢᱤᱛᱟᱹᱧ ᱠᱟᱱ ᱛᱟᱦᱮᱸᱱᱟᱭ ᱡᱮ ᱦᱟᱛᱟᱣ ᱟᱹᱜᱩᱣᱟᱹᱧ ᱢᱮ ᱾
ᱵᱟᱝ ᱠᱩᱥᱤ ᱫᱚ ᱴᱷᱤᱠ ᱜᱮᱭᱟ ᱠᱩᱥᱤ ᱫᱚᱢ ᱠᱩᱥᱤᱭᱟᱜᱼᱟ ᱦᱮᱸ ᱪᱚᱨᱚᱠ ᱜᱮ ᱧᱮᱞᱚᱜᱼᱟ ᱚᱱᱟ ᱫᱚ ᱤᱧᱦᱚᱧ ᱵᱟᱲᱟᱭᱟ ᱦᱮᱸᱥᱮ ᱦᱮᱸ, ᱟᱫᱚ ᱚᱱᱠᱟ ᱨᱚᱝ ᱨᱟᱠᱟᱵᱼᱟ ᱨᱚᱝ ᱡᱚᱢ ᱞᱮᱠᱷᱟᱱ ᱦᱮᱸᱥᱮ ᱚᱱᱟ ᱨᱚᱝ ᱫᱚ ᱦᱟᱱᱮ ᱟᱹᱰᱤ ᱠᱤᱪᱷᱩ ᱦᱟᱱᱮ ᱢᱮᱥᱟᱣᱟᱜ-ᱟ ᱠᱚᱥᱮ ᱨᱟᱱ ᱠᱚᱫᱚ ᱠᱮᱢᱤᱠᱮᱞ ᱠᱚ ᱦᱮᱥ ᱦᱩᱸ? ᱚᱱᱟ ᱦᱚᱛᱮ ᱛᱮᱜᱮ ᱤᱭᱟᱹ ᱵᱚᱛᱚᱨ ᱫᱚ ᱟᱫᱚ ᱪᱮᱫ ᱜᱮ ᱵᱟᱝ ᱾
ᱦᱳᱭ ᱦᱳᱭ ᱾ ᱟᱫᱚ ᱚᱱᱟ ᱦᱚᱛᱮ ᱛᱮ ᱵᱟᱹᱧ ᱦᱟᱛᱟᱣ ᱞᱮᱫᱟ, ᱟᱫᱚ ᱯᱚᱨᱮ ᱯᱚᱨᱮ ᱛᱚ ᱦᱟᱛᱟᱣ ᱦᱩᱭᱩᱜᱼᱟ ᱾ ᱡᱚᱛᱚ ᱠᱤᱪᱷᱩ ᱜᱮᱭᱟ ᱾
ᱦᱮᱸ ᱦᱟᱛᱟᱣ ᱫᱚ ᱦᱩᱭᱩᱜᱼᱟ ᱾ ᱦᱩᱸ ᱾
ᱦᱩᱸ ᱞᱟᱹᱭ ᱢᱮ ᱾
ᱟᱢ ᱜᱮ ᱞᱟᱹᱭ ᱢᱮ ᱪᱮᱫ ᱮᱢ ᱞᱟᱹᱭᱮᱫ ᱛᱟᱦᱮᱸᱫ?
ᱚ ᱵᱚᱞᱮ ᱦᱟᱛᱟᱣ ᱠᱟᱛᱮᱜ ᱚᱱᱟ ᱫᱚ ᱤᱭᱟᱹ ᱥᱟᱯᱷᱟ ᱦᱩᱭᱩᱜᱼᱟ ᱞᱟᱦᱟ ᱛᱮ ᱾ ᱜᱷᱟᱥᱟᱣ ᱥᱟᱯᱷᱟ ᱦᱩᱭᱩᱜᱼᱟ ᱛᱟᱨᱯᱚᱨᱮ ᱵᱮᱵᱚᱦᱟᱨ ᱦᱩᱭᱩᱜᱼᱟ ᱾
ᱦᱩᱸ ᱾ ᱦᱮᱸ ᱛᱟᱦᱚᱞᱮ ᱦᱳᱭᱛᱳ ᱱᱟᱥᱮᱱᱟᱜ ᱫᱚ ᱦᱳᱭᱛᱳ ᱨᱚᱝ ᱨᱟᱠᱟᱵ ᱠᱷᱟᱱ ᱦᱮᱸᱥᱮ, ᱡᱩᱫᱤ ᱚᱱᱟ ᱤᱭᱟᱹ ᱠᱟᱛᱮᱜ ᱟᱨᱠᱤ ᱜᱟᱥᱟᱣ ᱠᱟᱛᱮᱜ ᱫᱚ ᱡᱟᱦᱟᱸ ᱫᱚ ᱵᱟᱝ ᱪᱷᱟᱲᱟᱜᱼᱟ ᱟᱫᱚ ᱦᱮᱸᱥᱮ ᱤᱭᱟᱹ ᱜᱷᱟᱱᱴᱟ ᱥᱚᱢᱚᱭ ᱥᱮ ᱮ ᱩᱛᱩ ᱤᱥᱤᱱ ᱠᱚ ᱩᱛᱩ ᱦᱚᱸᱰᱟᱜᱟᱢ, ᱫᱟᱠᱟᱢ ᱤᱭᱟᱹᱭᱟᱢ ᱜᱷᱟᱱᱴᱟᱭᱟᱢ ᱥᱮ ᱾
ᱦᱳᱭ ᱾ ᱟᱢ ᱫᱚ ᱛᱟᱦᱚᱞᱮ, ᱦᱳᱭ ᱪᱟᱞᱟᱜ ᱤᱧ ᱢᱮᱱ ᱮᱫᱟ ᱾ ᱵᱚᱞᱮ ᱟᱯᱮ ᱥᱮᱫ ᱫᱚ ᱵᱟᱝ ᱦᱩᱭᱩᱜ ᱠᱟᱱᱟ ᱛᱟᱦᱚᱞᱮ ᱚᱱᱟ ᱠᱚ?
ᱟᱞᱮ ᱥᱮᱫ ᱫᱚ ᱦᱩᱭ ᱫᱚ ᱦᱩᱭᱩᱜᱼᱟ ᱟᱫᱚ ᱜᱟᱯᱟ ᱛᱮᱫ ᱜᱮ ᱾ ᱚᱱᱠᱟ ᱢᱟᱱᱮ ᱢᱮᱞᱟᱱ ᱥᱟᱺᱦᱤᱡ ᱡᱮ ᱦᱮᱸ ᱤᱭᱟᱹᱜᱼᱟ ᱚᱸᱰᱮ ᱫᱩᱲᱩᱵ ᱟᱠᱚ ᱦᱮᱸᱥᱮ ᱡᱟᱦᱟᱸ ᱯᱟᱛᱟ ᱞᱮᱠᱟᱢ ᱞᱟᱹᱭᱫᱟ ᱡᱟᱦᱟᱸ ᱫᱚᱠᱟᱱ ᱠᱚ ᱦᱮᱸᱥᱮ ᱚᱱᱠᱟ ᱫᱚ ᱵᱟᱝ, ᱚᱱᱟ ᱫᱚ ᱚᱱᱟ ᱦᱚᱨ ᱫᱷᱟᱨᱮ ᱠᱚᱨᱮ ᱜᱮ ᱚᱱᱠᱟ ᱟᱨᱠᱤ ᱦᱚᱨ ᱫᱷᱟᱨᱮ ᱠᱚᱨᱮ ᱜᱮ ᱤᱭᱟᱹ ᱵᱟᱲᱟᱭᱟᱠᱚ ᱾